ᱱᱚᱠᱟ ᱟᱸᱡᱚᱢᱚᱜ ᱠᱟᱱ ᱜᱮᱭᱟ᱾
ᱦᱩᱸ ᱤᱧᱟᱹᱜ ᱵᱮᱥ ᱜᱮ ᱟᱸᱡᱚᱢᱚᱜ ᱠᱟᱱᱟ᱾
ᱦᱮᱸ ᱟᱸᱡᱚᱢᱚᱜ ᱠᱟᱱᱟ ᱵᱮᱥ ᱜᱮ?
ᱛᱷᱟᱞᱮ ᱱᱟᱯᱟᱭ ᱵᱟᱲᱟ ᱜᱤ?
ᱦᱮᱸ ᱱᱟᱯᱟᱭ ᱵᱟᱲᱟᱜ ᱜᱮ᱾ ᱟᱢ ᱫᱚ ᱚᱠᱟ ᱮᱞᱠᱟ?
ᱤᱧ ᱦᱚᱸ ᱱᱟᱯᱟᱭ ᱵᱟᱲᱟ ᱜᱮ ᱦᱤᱱᱟᱹᱧ ᱠᱟᱹᱫᱤᱧᱟ ᱮᱠᱷᱚᱱ ᱫᱚ᱾
ᱦᱚ ᱦᱮᱸ᱾ ᱛᱟᱯᱚᱨ ᱚ ᱱᱚᱝᱠᱟ ᱫᱟᱜ ᱡᱟᱹᱲᱤ ᱫᱚ ᱟ
ᱫᱟᱜ ᱡᱟᱹᱲᱤ ᱢᱟ ᱦᱩᱭᱮᱱ ᱜᱮ ᱵᱟᱨ ᱯᱮ ᱫᱤᱱ ᱞᱟᱦᱟ ᱨᱮ, ᱟᱹᱰᱤ ᱫᱟᱜ ᱡᱟᱹᱲᱤ ᱠᱮᱜ ᱜᱮ᱾ ᱟᱫᱚ ᱱᱚᱜ-ᱚᱭ ᱛᱤᱦᱤᱧ ᱫᱚ ᱛᱷᱚᱲᱟᱭ ᱥᱤᱛᱩᱝ ᱠᱟᱜ ᱛᱟᱮᱱᱟ᱾ ᱟᱫᱚᱭ ᱥᱤᱛᱩᱝ ᱠᱟᱜ ᱛᱮᱦᱮᱱᱟᱭ᱾ ᱞᱩᱜᱽᱤᱡ ᱞᱩᱜᱽᱲᱤᱡ ᱠᱚᱩ ᱠᱟᱪᱟᱣ ᱵᱟᱲᱟ ᱦᱩᱭᱱᱟ, ᱵᱟᱠᱷᱟᱡ ᱵᱟᱭ ᱥᱤᱛᱩᱝᱮᱫ ᱛᱮᱦᱮᱱ ᱠᱷᱟᱡ ᱫᱚ ᱚᱱᱠᱟ ᱜᱮ ᱛᱟᱦᱮᱸ ᱠᱟᱱᱟ᱾ ᱵᱟᱭ ᱥᱤᱛᱩᱝ ᱠᱷᱟᱡ ᱫᱚ ᱚᱠᱟᱨᱮᱢ ᱛᱟᱥᱤᱭᱟ ᱛᱟᱥᱮ ᱡᱟᱭᱜᱟ ᱠᱚᱦᱚᱸ ᱥᱮ ᱵᱟᱹᱱᱩᱜ ᱠᱟᱫᱟ᱾ ᱞᱚᱦᱚᱫ ᱞᱩᱜᱽᱲᱤᱡᱜ ᱦᱟᱸᱜ ᱥᱚᱣᱟ ᱦᱟᱸᱜ ᱚᱠᱟ ᱞᱮᱠᱟ᱾
ᱟᱞᱮ ᱱᱚᱛᱮ ᱫᱚ ᱱᱚᱝᱠᱟ ᱵᱟᱡᱟᱨ ᱥᱮᱫ ᱨᱮ ᱛᱟᱦᱮᱸ ᱦᱚᱭᱩᱜ ᱟ ᱛᱚ ᱟᱫᱚ ᱵᱟᱡᱟᱨ ᱥᱮᱡ ᱛᱟᱦᱮᱸ ᱠᱟᱛᱮᱜ ᱦᱚᱸ ᱟ ᱫᱟᱜ ᱫᱚᱭ ᱮᱢᱚᱱᱮ ᱫᱟᱜ ᱮᱫᱟ ᱢᱟᱱᱮ ᱱᱤᱛᱩᱜ ᱟᱪᱠᱟ ᱡᱩᱨᱮ ᱫᱟᱜ ᱜᱚᱜ ᱠᱮᱫᱟ ᱵᱚᱱᱫᱚ ᱜᱚᱫ ᱠᱟᱜ ᱠᱟᱱᱟ ᱟᱫᱚ ᱡᱟᱦᱟᱸ ᱯᱮᱱ ᱡᱮ ᱵᱟᱭᱨᱮᱱ ᱛᱟᱥᱮᱭᱟ ᱥᱮ ᱛᱤᱨᱮᱢ ᱛᱟᱥᱮᱭᱟ ᱠᱷᱤ ᱠᱷᱩᱴ ᱵᱟᱢ ᱧᱟᱢᱟ᱾
ᱛᱟᱦᱚᱞᱮ ᱟᱯᱮ ᱚᱱᱛᱮ ᱫᱚ ᱵᱤᱨ ᱵᱩᱨᱩ ᱫᱤᱥᱚᱢ ᱥᱮ ᱱᱚᱠᱟ ᱵᱟᱡᱟᱨ ᱴᱟᱣᱩᱱ᱾
ᱵᱟ ᱟᱫᱚ ᱟᱛᱩ ᱫᱤᱥᱚᱢ ᱜᱮ ᱠᱟᱱᱟ ᱟᱫᱚ ᱱᱤᱛᱚᱜ ᱫᱚ ᱛᱟᱦᱟᱸ ᱦᱩᱭᱩᱜ ᱦᱳᱥᱴᱮᱞ ᱥᱮᱫ᱾ ᱛᱚ ᱟᱫᱚ ᱱᱚᱝᱠᱟ ᱵᱟᱡᱟᱨ ᱫᱤᱥᱚᱢ ᱥᱮᱫ ᱨᱮ ᱜᱮ᱾
ᱵᱩᱨᱩ ᱠᱚ ᱦᱮᱱᱟᱜ ᱟᱠᱟᱜ ᱜᱮᱭᱟ?
ᱵᱟᱝᱟ ᱟᱛᱩ ᱫᱚ ᱵᱤᱨ ᱢᱮᱱᱟᱜ-ᱟ, ᱵᱤᱨ ᱢᱟᱱᱮ ᱥᱟᱨᱡᱚᱢ ᱵᱤᱨ ᱛᱮᱜᱮ ᱯᱮᱨᱮᱡ ᱟᱠᱟᱱᱟ᱾ ᱠᱟᱱᱟ ᱟᱞᱮᱭᱟᱜ ᱚᱲᱟᱜ ᱠᱩᱰᱟᱹᱢ ᱠᱷᱚᱱ ᱫᱚ ᱟᱫᱚ ᱚᱲᱟᱜ ᱞᱟᱦᱟ ᱠᱷᱚᱱ ᱫᱚ ᱩᱱᱠᱩᱢ ᱠᱟᱸᱴ ᱠᱳ ᱫᱳ‌ ᱢᱟᱱᱮ ᱩᱸᱢ ᱨᱟᱪᱟ ᱠᱷᱚᱱ ᱞᱟᱦᱟ ᱥᱮᱜ ᱮᱢ ᱠᱚᱭᱚᱜ ᱞᱮᱠᱷᱟᱱ ᱫᱚ ᱦᱩᱲᱩ ᱠᱷᱮᱛ ᱱᱤᱛᱚᱜ ᱦᱩᱲᱩ ᱠᱚᱠᱚ ᱨᱚᱦᱚᱭᱟ ᱦᱟᱹᱞᱤ ᱦᱟᱹᱲᱭᱟᱹᱲ ᱜᱮ ᱟᱨ ᱚᱲᱟᱜ ᱠᱩᱰᱟᱹᱢ ᱠᱷᱚᱱᱮᱢ ᱠᱚᱭᱚᱜ ᱞᱮᱠᱷᱟᱱ ᱜᱮ ᱮᱠᱵᱟᱨ ᱥᱟᱨᱡᱚᱢ ᱫᱟᱨᱮ ᱵᱤᱨ ᱛᱮ ᱯᱮᱨᱮᱡ ᱟᱠᱟᱱᱟ᱾
ᱟᱞᱮ ᱥᱮᱜ ᱦᱚᱸ ᱯᱷᱟᱸᱠᱟ ᱢᱟ ᱯᱷᱟᱸᱠᱟ ᱧᱚᱜ ᱜᱮ ᱱᱚᱠᱟ ᱢᱟᱡᱷᱮ ᱢᱟᱡᱮ ᱚᱠᱟ ᱨᱮ ᱵᱟᱜᱟᱱ ᱞᱮᱠᱟ ᱦᱮᱱᱟᱜ ᱠᱟᱫᱟ ᱫᱟᱨᱮ ᱠᱩ ᱠᱩ ᱨᱚᱦᱚᱭ ᱵᱟᱲᱟᱣ ᱠᱟᱫᱟ᱾ ᱟᱨ ᱵᱟᱫᱽ ᱵᱟᱹᱠᱤᱴᱟᱭ ᱫᱚ ᱱᱟᱥᱮ ᱱᱟᱜ ᱠᱷᱮᱛ ᱠᱚ ᱦᱮᱱᱟᱜ ᱠᱟᱫᱟ᱾
ᱢᱟᱱᱮ ᱵᱟᱜᱟᱱ ᱚ ᱱᱚᱠᱟᱱ ᱵᱤᱨ ᱠᱚᱫᱚ ᱵᱟᱹᱱᱩᱜ-ᱟ?
ᱱᱚᱝᱠᱟ ᱵᱤᱨ ᱫᱚ ᱵᱟᱱᱩᱜ ᱠᱟᱫᱟ ᱥᱟᱨᱡᱚᱢ ᱥᱟᱨᱡᱚᱢ ᱫᱟᱨᱤ ᱫᱚ ᱵᱟᱹᱱᱩᱜ ᱠᱟᱫᱟ ᱱᱚᱝᱠᱟ ᱫᱚ ᱥᱩᱨ ᱠᱚᱨᱮ ᱦᱚᱸ ᱵᱟᱱᱩᱜ ᱠᱟᱫᱟ ᱟᱹᱰᱤ ᱥᱟᱺᱜᱤᱧ ᱥᱟᱺᱜᱤᱧ ᱦᱮᱱᱟᱜ ᱟᱠᱟᱫᱟ᱾
ᱮᱸ ᱛᱟᱦᱚᱞᱮ ᱱᱚᱝᱠᱟ ᱮᱸ ᱵᱟᱦᱟ ᱥᱚᱨᱦᱟᱭ ᱟᱪᱪᱷᱟ ᱱᱚᱝᱠᱟᱱ ᱠᱚᱨᱮ ᱫᱚ ᱥᱟᱠᱟᱢ ᱠᱚᱫᱚ ᱚᱠᱟ ᱨᱮᱯᱮ ᱧᱟᱢᱟ?
ᱦᱩᱸ ᱡᱚᱠᱷᱚᱱ ᱤᱭᱟᱹ ᱡᱚᱠᱷᱚᱱ ᱵᱟᱦᱟ ᱛᱤᱭᱟᱹᱜᱚᱜᱼᱟ ᱛᱚᱠᱷᱚᱱ ᱫᱚ ᱵᱟᱦᱟ ᱞᱟᱦᱟᱨᱮ ᱢᱤᱫ ᱫᱤᱱ ᱢᱤᱫ ᱫᱤᱱ ᱫᱚ ᱵᱟᱝ ᱱᱚᱝᱠᱟ ᱦᱮᱸ ᱢᱤᱫ ᱫᱤᱱ ᱞᱟᱦᱟ ᱨᱮᱜᱮ ᱢᱤᱴᱤᱱ ᱦᱩᱭᱩᱜ ᱛᱮᱦᱮᱱᱟ᱾ ᱡᱚᱛᱚ ᱦᱚᱲ ᱟᱹᱛᱩ ᱦᱚᱲ ᱡᱚᱛᱚ ᱦᱚᱲ᱾ ᱫᱩᱲᱩᱵ ᱠᱚᱼᱟ ᱞᱮ ᱢᱤᱫ ᱫᱷᱮ ᱢᱤᱴᱤᱱ ᱡᱚᱠᱷᱚᱱ ᱦᱩᱭᱩᱜᱼᱟ ᱢᱟᱡᱷᱤ ᱛᱷᱟᱱ ᱨᱮ᱾ ᱟᱨ ᱛᱚᱠᱷᱚᱱ ᱠᱳ ᱞᱮᱣ ᱟᱞᱮᱭᱟ᱾ ᱡᱮ ᱧᱩᱛᱩᱢ ᱠᱚ ᱫᱚᱦᱚ ᱠᱟᱛᱞᱮ ᱹᱡᱮ ᱠᱚᱣ ᱠᱚᱭ ᱱᱩᱭ ᱫᱚ ᱱᱩᱭ ᱵᱟᱦᱟᱭ ᱟᱹᱜᱩᱭᱟ᱾ ᱚᱱᱟ ᱢᱩᱨᱩᱜ ᱡᱚᱠᱷᱚᱱ ᱵᱟᱝ ᱵᱟᱦᱟ ᱠᱚᱜᱼᱟ ᱱᱚᱣᱟ ᱜᱮ
ᱦᱮᱸ ᱦᱮᱸ᱾
ᱢᱩᱨᱩᱜ ᱵᱟᱦᱟ ᱨᱮᱱᱟᱜ ᱥᱟᱨᱡᱚᱢ ᱤᱭᱟᱹ ᱠᱚᱠᱚ ᱟᱹᱜᱩᱭ ᱛᱟᱦᱮᱱ ᱜᱮ ᱥᱟᱠᱟᱢ ᱠᱚ᱾
ᱚᱸ᱾
ᱛᱚᱠᱷᱚᱱ ᱧᱩᱛᱩᱢ
ᱢᱟᱱᱮ ᱮᱴᱟᱜ ᱴᱚᱞᱟ ᱠᱷᱚᱱ ᱯᱮ ᱟᱹᱜᱩᱭᱮᱜ-ᱟ᱾
ᱦᱮᱸ ᱮᱴᱟᱜ ᱴᱚᱞᱟ ᱵᱚᱞᱛᱮ ᱥᱟᱸᱜᱤᱧ ᱜᱮ ᱟᱭᱢᱟ ᱜᱷᱟᱹᱱᱤᱧ ᱪᱟᱞᱟᱣ ᱦᱩᱭᱩᱜᱼᱟ ᱱᱚᱝᱠᱟ ᱠᱩᱲᱤ ᱯᱚᱱ ᱠᱩᱲᱤ ᱠᱤᱞᱳᱢᱤᱴᱟᱨ ᱫᱚ ᱪᱟᱞᱟᱣ ᱦᱩᱭᱩᱜ ᱜᱮᱭᱟ᱾ ᱚᱱᱮ ᱥᱩᱨ ᱠᱚᱨᱮ ᱫᱚ ᱫᱟᱨᱤ ᱜᱮ ᱵᱟᱹᱱᱩᱜ ᱟᱠᱟᱫᱟ᱾ ᱮᱠᱷᱮᱱ ᱥᱟᱺᱜᱤᱧ ᱥᱟᱺᱜᱤᱧ ᱨᱮ ᱦᱮᱱᱟᱜ ᱛ ᱦᱮᱸ ᱟᱨᱚ ᱵᱽᱷᱳᱨ ᱨᱮ ᱛᱟᱦᱞᱮ ᱩᱰᱩᱠ ᱦᱩᱭᱩᱜᱼᱟ᱾ ᱚᱸᱰᱮ ᱫᱚ ᱥᱮᱛᱟᱜ ᱦᱩᱭ ᱡᱚᱞᱫᱤ ᱠᱟᱹᱢᱤ ᱦᱚᱨᱟ ᱾ ᱛᱮ ᱥᱳᱹᱠ ᱦᱩᱭᱩᱜᱼᱟ, ᱦᱟᱸᱜ ᱛᱟᱨ ᱪᱳᱠᱴᱟ ᱵᱷᱳᱨᱞᱮ ᱤᱧ ᱦᱚᱸ ᱢᱤᱫᱷᱟᱹᱧ ᱥᱮᱱ ᱠᱟᱱ ᱛᱟᱱᱟ᱾ ᱚᱱᱠᱟ ᱪᱚᱴᱴᱟᱨ ᱨᱮᱞᱮ ᱩᱰᱩᱠ ᱠᱟᱱ ᱛᱷᱮᱱᱟ᱾ ᱵᱟᱭᱤᱠ ᱛᱮᱞᱮ ᱥᱮᱱᱚᱜ ᱠᱟᱱ ᱛᱮᱦᱮᱱᱟ ᱾ ᱟᱹᱰᱤ ᱛᱷᱚᱲᱟ ᱥᱟᱸᱜᱤᱧ ᱧᱚᱜ ᱜᱮ ᱛᱮᱦᱮᱸ ᱠᱟᱱᱟ᱾ ᱛᱮᱜᱮ ᱞᱟᱜᱟᱣᱱᱟ ᱢᱤᱜ ᱜᱷᱚᱱᱴᱟ ᱜᱟᱱ᱾ ᱛᱟᱦᱞᱮ ᱚᱱᱠᱟ ᱯᱟᱸᱥᱴᱟ ᱞᱮ ᱛᱤᱭᱟᱹᱜ ᱠᱮᱫᱟ᱾ ᱵᱷᱳᱨ - ᱵᱷᱳᱨ ᱦᱟᱸᱰᱮ ᱯᱳᱨ ᱚᱰᱮᱢ ᱥᱤᱭᱫᱟ ᱛᱷᱚᱲᱟ ᱯᱷᱤᱨ ᱯᱟᱭᱨᱟ ᱠᱟᱛᱮᱜᱼᱼᱼ ᱡᱚᱡᱟᱲ ᱦᱩᱭᱩᱜ ᱛᱮᱦᱱᱟ᱾ ᱛᱳᱯᱩᱱ ᱠᱚ ᱛᱩᱯᱩ ᱵᱟᱲᱟ ᱠᱟᱛᱮᱜ, ᱫᱟᱨᱤ ᱠᱚ ᱫᱮᱡᱜ ᱦᱩᱭᱩᱜ ᱠᱟᱱᱟ᱾ ᱵᱟᱠᱟᱡ ᱫᱚ ᱱᱟᱞᱟ ᱨᱮᱫᱚ ᱦᱳᱲ ᱠᱚ ᱫᱮᱡᱚᱜ ᱠᱟᱱ ᱜᱮᱭᱟ᱾ ᱯᱷᱤᱨ ᱚᱱᱟ ᱟᱨᱚ ᱟᱜᱩ ᱦᱩᱭᱩᱜᱼᱟ ᱾ ᱟᱜᱩ ᱠᱟᱛᱮᱜ ᱛᱚᱵᱮ ᱜᱮ ᱠᱟᱢᱤ ᱞᱟᱦᱟᱜᱼᱟ᱾ ᱱᱚᱱᱰᱮ
ᱟᱫᱚᱜ ᱟᱞᱮᱭᱟᱜ ᱱᱚᱝᱠᱟ ᱵᱟᱦᱟ ᱠᱚᱨᱮ ᱫᱚ, ᱪᱤᱠᱟᱧ ᱞᱟᱹᱭᱟᱹᱢ ᱠᱟᱱᱟ᱾
ᱦᱩᱸ
ᱮᱫ ᱢᱟᱱᱮ ᱪᱮᱫ ᱟᱞᱮ, ᱨᱟᱥᱛᱟ ᱛᱟᱞᱮ ᱨᱟᱥᱛᱟ ᱜᱩᱰᱳ ᱢᱤᱫᱴᱟᱝ ᱚᱲᱟᱜ ᱢᱤᱱᱟᱜᱼᱟ ᱨᱟᱥ ᱵᱟᱨ ᱫᱽᱷᱟᱨᱮ ᱜᱮ ᱚᱲᱟᱜ, ᱚᱱᱟ ᱯᱚᱨ ᱜᱮ ᱡᱟᱦᱟᱨ ᱛᱟᱞᱮ, ᱡᱚᱟᱦᱟᱨ ᱯᱚᱨ ᱜᱮ ᱵᱤᱨ᱾ ᱟᱫᱚᱜ ᱮᱢᱚᱱ ᱜᱮᱮ ᱵᱤᱨ ᱨᱮ ᱥᱟᱨᱡᱚᱢ ᱫᱟᱨᱮ ᱢᱮᱱᱟᱜᱼᱟ᱾ ᱟᱫᱚ ᱱᱚᱝᱠᱟ ᱰᱟᱺᱜᱩᱣᱟᱹᱜ ᱠᱚᱲᱟᱜ ᱜᱮᱛᱚᱻᱢ ᱱᱚᱣᱟ ᱠᱚᱫᱚᱢ ᱢᱟᱱᱮ ᱢᱟᱱᱮ ᱫᱟᱵᱟᱢ, ᱢᱟᱱᱮ ᱵᱤᱨ ᱵᱟᱨᱭᱟ ᱯᱮᱭᱟ ᱜᱤᱫᱽᱨᱟᱹ ᱞᱮ ᱠᱳᱞ ᱟᱠᱟᱜ ᱠᱚᱣᱟ ᱾ᱥᱟᱨᱡᱚᱢ ᱵᱤᱨ ᱪᱮᱜ ᱠᱟᱱᱟ, ᱥᱟᱝ ᱫᱟ ᱡᱮ ᱚᱠᱟᱸᱮ ᱸ ᱝᱚ ᱪᱮᱫ ᱫᱟᱨᱮ ᱠᱚ ᱢᱟᱜ ᱟᱜᱩᱭᱟ᱾ ᱢᱟᱱᱮᱜ ᱵᱟᱪᱷᱟᱣ - ᱵᱟᱪᱷᱟᱣ ᱛᱮᱠᱚ ᱵᱤᱛᱤᱨ? ᱠᱚ ᱵᱚᱞᱚ ᱪᱟᱜ ᱠᱟᱱᱟ᱾ ᱪᱮᱜ ᱠᱟᱱ ᱜᱤᱫᱽᱨᱟᱹ ᱞᱮ ᱠᱩᱞ ᱠᱟᱜ ᱠᱚᱣᱟ ᱛᱟᱦᱞᱮ
ᱚᱸ
ᱢᱟᱱᱮ ᱵᱤᱥᱤ ᱛᱟᱦᱮᱸᱞᱮᱠᱟᱱ, ᱵᱟᱪᱷᱟᱣᱟ ᱟᱨᱠᱤ ᱡᱟᱦᱟᱭ ᱚᱵᱚᱥᱛᱟ᱾
ᱦᱩᱸ- ᱦᱩᱸ- ᱦᱩᱸ ᱢᱟᱱᱮ ᱵᱟᱢᱵᱩᱡᱽ - ᱵᱟᱢ ᱵᱩᱡᱽ ᱫᱟᱲᱮᱭᱟᱜᱼᱟ᱾ ᱡᱮ ᱚᱠᱟᱴᱟᱜ ᱤᱧ ᱤᱫᱤᱭᱟ᱾ ᱚᱠᱟᱴᱟᱜ ᱵᱟᱝ? ᱦᱮ ᱱᱚᱣᱟ ᱢᱟᱜ ᱤᱧ ᱤᱫᱤ ᱞᱮ ᱠᱷᱟᱭ ᱵᱷᱟᱞᱤᱭᱟ᱾ ᱥᱮ ᱱᱚᱶᱟᱣᱟ ᱴᱟᱜ ᱟᱵᱩ ᱫᱚ ᱡᱮᱢᱚᱱ ᱪᱮᱞᱠᱟᱱ, ᱢᱳᱵᱟᱭᱤᱞ ᱫᱚᱠᱟᱱ ᱠᱚᱨᱮ ᱵᱚᱱ ᱪᱟᱞᱟᱜᱼᱟ᱾ ᱡᱟᱦᱟᱱᱟ-ᱜ ᱵᱟᱠᱷᱟᱡ ᱞᱩᱜᱽᱲᱤ ᱫᱚᱠᱟᱱ ᱠᱚᱨᱮ, ᱚᱠᱟᱴᱟᱜ ᱰᱨᱮᱥ ᱤᱧ ᱦᱟᱛᱟᱣᱟ᱾ ᱱᱚᱣᱟᱴᱟᱜ ᱫᱚ ᱴᱷᱤᱠ ᱜᱤ ᱧᱮᱞᱚᱜ ᱠᱟᱱᱟ᱾ ᱛᱚ ᱦᱟᱰᱮᱸ ᱯᱷᱳᱱᱤᱧ ᱦᱟᱛᱟᱣ ᱞᱮᱠᱷᱟᱡ, ᱵᱷᱽᱟᱹᱜᱤ ᱠᱚᱜ ᱛᱤᱧᱟᱹ ᱟᱫᱚ ᱚᱱᱟ ᱫᱚ ᱦᱟᱛᱟᱣ - ᱦᱟᱛᱟᱣ ᱠᱮᱜ ᱜᱮᱵᱚᱱ, ᱛᱟᱯᱚᱨᱮ ᱵᱚᱱ ᱪᱤᱱᱛᱟᱹᱭᱟ ᱡᱮ, ᱚᱠᱟᱴᱟᱜ ᱤᱧ ᱦᱟᱛᱟᱣ ᱠᱮᱫᱟ᱾
ᱦᱮᱸ ᱢᱟᱱᱮ ᱡᱟᱦᱟᱸ ᱞᱩᱜᱽᱲᱤ ᱠᱚᱢ ᱞᱟᱹᱭ ᱠᱮᱫᱟ ᱾ᱱᱚᱣᱟ ᱞᱩᱜᱽᱲᱤ ᱮᱸ ᱚᱱᱟ ᱠᱚᱫᱚᱜ ᱢᱟᱱᱮ ᱡᱩᱫᱤ ᱵᱟᱹᱲᱛᱤ, ᱩᱫᱩᱜ ᱟᱢᱟ ᱛᱟᱦᱞᱮ ᱠᱚ ᱯᱷᱩᱴᱤᱱᱤ ᱵᱟᱪᱷᱟ ᱱᱚᱣᱟ ᱦᱚᱸ, ᱵᱷᱟᱜᱮ ᱧᱮᱞᱚᱜ ᱠᱟᱱᱟ ᱾ ᱦᱟᱱᱟ ᱦᱚᱸ ᱵᱷᱟᱜᱮ ᱧᱮᱞᱚᱜ, ᱡᱩᱫᱤ ᱵᱟᱨᱭᱟ ᱯᱭᱟ ᱩᱫᱩᱜ ᱟᱢᱟ, ᱱᱚᱣᱟ ᱜᱮ ᱠᱷᱟᱛ
ᱦᱩᱸ - ᱦᱩᱸ ᱟᱫᱚ ᱢᱟᱱᱮ ᱚᱯᱷᱤᱥ ᱨᱮᱵᱚᱱ ᱯᱟᱲᱟᱣ, ᱠᱚᱟᱡ ᱚᱴᱟᱜ ᱤᱧ ᱦᱟᱛᱟᱣ ᱞᱮᱠᱷᱟᱡ ᱵᱷᱽᱟᱜᱤ ᱛᱤᱧᱟ᱾ ᱩᱱᱟᱹ ᱜᱟᱱ ᱫᱮᱡ ᱟᱜᱩ ᱦᱚᱸ
ᱦᱮᱸ- ᱦᱮᱸ ᱟᱫᱚ ᱚᱱᱟ ᱠᱷᱟᱹᱛᱤᱨ ᱫᱚᱠᱟᱱᱫᱟᱨ ᱦᱚᱸ ᱞᱤᱧ ᱟᱸᱡᱚᱢ ᱠᱟᱜ ᱠᱚᱣᱟ᱾ ᱞᱮ ᱟᱯᱮ ᱫᱚ ᱵᱟᱹᱲᱛᱤ ᱞᱮ ᱩᱫᱩᱜ ᱟ ᱯᱮ ᱠᱷᱟᱱ ᱥᱚ ᱥᱚᱢᱳᱥᱟ ᱜᱮ, ᱦᱟᱱᱟᱯᱮ ᱦᱟᱛᱟᱣᱟ ᱱᱚᱣᱠ ᱯᱮ ᱦᱟᱛᱣᱟ, ᱵᱟᱯᱮ ᱴᱷᱤᱠ ᱫᱟᱲᱮᱭᱟᱜᱼᱟ᱾ ᱟᱫᱚ ᱟᱞᱚ ᱞᱮ ᱦᱚᱨᱚᱵᱚᱨᱚ-ᱟ᱾
ᱦᱩᱸ
ᱛᱟᱯᱚᱨ ᱱᱚᱝᱠᱟ ᱵᱟᱡᱟᱨ ᱠᱚᱼᱫᱚ ᱛᱤᱱᱟᱹᱜ ᱥᱟᱺᱜᱤᱱ ᱨᱮ ᱢᱮᱱᱟᱜ ᱛᱟᱯᱮᱭᱟ?
ᱱᱚᱝᱠᱟ ᱵᱟᱡᱟᱨ ᱠᱚᱼᱫᱚ ᱛᱷᱚᱲᱟ ᱥᱩᱨ ᱧᱚᱜ ᱜᱮᱭᱟ᱾ ᱵᱮᱥᱤ ᱫᱚ ᱵᱟᱝ ᱠᱟᱱᱱᱟ᱾ ᱚᱠᱚᱭ ᱫᱚ ᱡᱟᱦᱟᱸᱭ ᱠᱚ ᱠᱟᱹᱢᱤ ᱠᱚ ᱪᱟᱞᱟᱜ ᱛᱟᱦᱮᱱᱟ ᱾ ᱩᱱᱠᱩ ᱫᱚ ᱡᱮᱫᱤᱱ ᱥᱚᱱᱤᱵᱟᱨ ᱨᱮ ᱯᱚᱭᱥᱟ ᱠᱚᱠᱚ ᱧᱟᱢᱟ ᱛᱚ᱾
ᱦᱮᱸ
ᱟᱨ ᱛᱯᱚᱨ ᱥᱚᱱᱤᱵᱟᱨ ᱯᱚᱭᱥᱟ ᱠᱚ ᱧᱟᱢ ᱠᱮᱫᱜᱮ, ᱛᱟᱦᱮᱸ ᱨᱚᱵᱤᱵᱟᱨ ᱫᱚ ᱥᱚᱭᱤᱫᱟ ᱠᱚ ᱪᱞᱟᱼᱟ ᱾ᱵᱟᱡᱟᱨ ᱨᱮᱜᱩᱭ ᱦᱠᱩ ᱡᱟᱦᱟᱱᱟᱜ ᱪᱟᱣᱞᱮ ᱠᱚᱼᱠᱚ ᱦᱟᱛᱟᱣ ᱟᱹᱜᱩᱭᱟ᱾ ᱥᱩᱱᱩᱢ ᱵᱩᱞᱩᱝ ᱠᱚ ᱚᱶᱢᱟ ᱡᱤᱱᱤᱥ ᱠᱚ
ᱟᱪᱪᱷᱟ - ᱟᱪᱪᱷᱟ ᱛᱟᱦᱮ ᱛᱟᱦᱚᱞᱮ ᱢᱟᱱᱮ ᱟᱯᱮ ᱫᱤᱥᱚᱢ ᱠᱚᱫᱚ ᱛᱟᱦᱚᱞᱮ ᱪᱟᱥ ᱠᱚᱫᱚ ᱠᱟᱹᱴᱤᱡ ᱱᱚᱝᱠᱟ ᱚᱱᱮ ᱢᱤᱫ ᱫᱷᱟᱣ ᱜᱮ ᱪᱟᱥ ᱦᱩᱭᱩᱜᱼᱟ ᱢᱟᱱᱮ ᱚᱱᱠᱟ ᱫᱚ ᱢᱟᱱᱮ ᱪᱟᱥ ᱡᱩ ᱠᱚ ᱦᱟᱥᱟ ᱠᱚᱫᱚ ᱠᱟᱹᱴᱤᱡ ᱠᱚᱢ ᱧᱚᱜ ᱜᱮᱥᱮ ᱚᱠᱟᱞᱮᱠᱟ?
ᱦᱳᱭ ᱦᱳᱭ ᱢᱟᱱᱮ ᱟᱞᱮ ᱥᱮᱫ ᱫᱚ ᱡᱩᱫᱤ ᱫᱟᱜ ᱠᱷᱟᱡ ᱚᱱᱠᱟ ᱫᱟᱜ ᱵᱟᱝ ᱟᱴᱠᱟᱜᱼᱟ ᱟᱴᱠᱟᱣ ᱫᱚ ᱟᱴᱠᱟᱜ ᱜᱮᱭᱟ᱾ ᱢᱟᱱᱮ ᱪᱟᱥ ᱫᱚᱠᱚ ᱪᱟᱥ ᱛᱟᱦᱮᱱ ᱜᱮᱭᱟ ᱟᱫᱚ ᱟᱭᱢᱟ ᱦᱚᱲ ᱫᱚ ᱵᱟᱠᱚ ᱪᱟᱥ ᱛᱟᱦᱮᱱ ᱜᱮᱭᱟ᱾ ᱚᱠᱚᱭ ᱫᱚ ᱠᱟᱹᱢᱤ ᱵᱷᱚᱨᱥᱟ ᱡᱚᱢ ᱠᱟᱹᱢᱤ ᱠᱮᱫ ᱠᱚ ᱠᱟᱹᱢᱤ ᱪᱟᱞᱟ ᱟᱠᱚ᱾ ᱥᱳᱢᱵᱟᱨ ᱠᱷᱚᱡ ᱠᱟᱹᱢᱤ ᱠᱚ ᱪᱟᱞᱟᱜ ᱥᱚᱱᱤᱵᱟᱨ ᱯᱷᱤᱨ ᱥᱚᱱᱤᱵᱟᱨ ᱨᱮ ᱯᱚᱭᱥᱟ ᱠᱚ ᱧᱟᱢ ᱠᱮᱫ ᱜᱮ᱾ ᱯᱷᱤᱨ ᱨᱚᱵᱤᱵᱟᱨ ᱠᱚ ᱪᱟᱞᱟᱮᱱ ᱜᱮ ᱥᱚᱭᱫᱟ ᱟᱜᱩ ᱡᱟᱦᱱᱟᱜ ᱵᱟᱡᱟᱨ ᱠᱚᱨᱮ ᱡᱟᱦᱱᱟᱜ ᱵᱟᱹᱱᱩᱜ ᱛᱟᱠᱚᱣᱟ ᱚᱱᱟ ᱠᱚᱠᱚ ᱦᱟᱛᱟᱣ ᱟᱹᱜᱩ ᱠᱮᱫ ᱜᱮ᱾ ᱚᱱᱮ ᱚᱱᱠᱟ᱾
ᱚᱸ᱾
ᱟᱯᱮ ᱥᱮᱫ ᱫᱚ ᱛᱤᱱ ᱫᱷᱟᱣᱟ ᱪᱟᱥ ᱦᱩᱭᱩᱜ ᱛᱟᱦᱮᱱ ᱜᱮᱭᱟ?
ᱟᱫᱚ ᱟᱞᱮ ᱥᱮᱫ ᱪᱟᱥ ᱵᱚᱞᱛᱮ ᱫᱚ ᱟᱞᱮ ᱫᱚ ᱵᱟᱨ ᱫᱷᱟᱣ ᱜᱮ ᱪᱟᱥ ᱦᱩᱭᱩᱜᱼᱟ᱾ ᱟᱫᱚ ᱮᱢᱱᱤ ᱡᱟᱦᱟᱸ ᱵᱚᱨᱥᱟ ᱪᱟᱥ ᱦᱩᱭᱩᱜᱼᱟ ᱵᱷᱟᱹᱜᱤ ᱧᱚᱜ ᱜᱮ ᱪᱟᱥ ᱦᱩᱭᱩᱜᱼᱟ᱾ ᱢᱟᱱᱮ ᱵᱤᱨ ᱠᱟᱛᱮᱜ ᱨᱮᱦᱚᱸ ᱦᱮᱸ ᱢᱟᱱᱮ ᱮᱢᱚᱱ ᱥᱤᱥᱴᱮᱢ ᱯᱟᱹᱦᱤᱞ ᱦᱟᱲᱟᱢ ᱠᱚᱠᱚ ᱵᱮᱱᱟᱣ ᱟᱠᱟᱫ ᱛᱟᱞᱮ ᱚᱱᱮ ᱵᱤᱨ ᱨᱮ ᱠᱟᱛᱷᱟ ᱠᱟᱛᱷᱟᱨᱮᱧ ᱞᱟᱹᱫᱟ ᱢᱤᱫᱴᱟᱝ ᱯᱩᱠᱷᱨᱤ ᱢᱮᱱᱟᱜᱼᱟ᱾ ᱵᱤᱨ ᱨᱮ ᱯᱩᱠᱷᱨᱤ ᱯᱮᱨᱮᱡ ᱞᱮᱱᱠᱷᱟᱱ ᱞᱟᱛᱟᱨ ᱟᱬᱜᱱ ᱞᱟᱛᱟᱨ ᱨᱮ ᱟᱨᱚ ᱦᱩᱲᱩ ᱠᱚ ᱟᱨᱚ ᱯᱩᱠᱷᱨᱤ ᱢᱮᱱᱟᱜᱼᱟ, ᱵᱟᱱ ᱢᱮᱱᱟᱜᱼᱟ᱾
ᱦᱮᱸ᱾
ᱛᱟ ᱚᱱᱠᱟᱛᱮ ᱵᱚᱨᱥᱟ ᱫᱤᱱ ᱦᱚᱸ ᱯᱩᱠᱷᱨᱤ ᱯᱮᱨᱮᱡ ᱞᱮᱠᱷᱟᱱ ᱜᱮ ᱪᱟᱥ ᱞᱮ ᱟᱨᱚᱢᱵᱷᱚᱭᱟ ᱵᱷᱟᱜᱤ ᱜᱮ ᱦᱩᱭᱩᱜᱼᱟ᱾ ᱚᱠᱚᱭ ᱦᱳᱲᱩ ᱠᱤᱱ ᱦᱚᱸᱞᱮ ᱨᱚᱦᱚᱭᱟ᱾ ᱱᱚᱝᱠᱟ ᱥᱮᱞᱳ ᱢᱤᱱᱤ ᱛᱚ ᱢᱮᱱᱟᱜ ᱠᱚ ᱢᱮᱱᱟᱜ ᱜᱮᱭᱟ᱾
ᱦᱮᱸ᱾
ᱛᱟᱦᱚᱞᱮ ᱟᱯᱮ ᱫᱤᱥᱚᱢ ᱥᱮᱫ ᱥᱮᱞᱳ ᱵᱤᱞᱤ ᱠᱚᱫᱚ ᱢᱮᱱᱟᱜ ᱟᱥᱮ ᱵᱟᱝ?
ᱟᱞᱮ ᱫᱤᱥᱚᱢ ᱥᱮᱫ ᱫᱚ ᱥᱮᱞᱳ ᱢᱤᱱᱤ ᱠᱚᱫᱚ ᱩᱱᱟᱹᱜ ᱵᱟᱹᱱᱩᱜ ᱟᱠᱟᱫᱟ᱾ ᱵᱟᱹᱱᱩᱜ ᱟᱠᱟᱫᱟ ᱵᱚᱞᱛᱮ ᱵᱮᱥᱤᱨ ᱵᱷᱟᱜᱽ ᱜᱮ ᱵᱟᱹᱱᱩᱜ ᱟᱠᱟᱫᱟ ᱱᱚᱝᱠᱟ᱾
ᱚ᱾
ᱮᱸ ᱛᱟᱦᱚᱞᱮ ᱱᱚᱝᱠᱟ ᱠᱮᱱᱮᱞ ᱯᱷᱮᱱᱮᱞ ᱠᱚᱦᱚᱸ ᱵᱟᱹᱱᱩᱜᱼᱟ?
ᱠᱮᱱᱮᱞ ᱫᱚ ᱦᱟᱸᱜ ᱵᱟᱹᱱᱩᱜ ᱠᱟᱫᱟ᱾ ᱱᱚᱝᱠᱟ ᱠᱷᱟᱫᱟᱱ ᱠᱷᱟᱫᱟᱱ ᱠᱚ ᱦᱮᱱᱟᱜ ᱟᱠᱟᱫᱟ᱾ ᱠᱷᱟᱫᱟᱱ ᱠᱚ ᱦᱮᱱᱟᱜ ᱟᱠᱟᱫᱟ ᱵᱟᱨᱭᱟ ᱯᱮᱭᱟ᱾ ᱦᱮᱸ ᱵᱟᱨᱭᱟ ᱯᱮᱭᱟ ᱵᱚᱞᱛᱮ ᱟᱹᱰᱤ ᱟᱭᱢᱟ ᱜᱮ ᱦᱮᱱᱟᱜ ᱟᱠᱟᱫᱟ᱾ ᱠᱷᱟᱫᱟᱱ ᱜᱮ ᱡᱟᱹᱥᱛᱤ ᱦᱮᱱᱟᱜ ᱟᱠᱟᱫᱟ, ᱠᱮᱱᱮᱞ ᱫᱚ ᱚᱱᱠᱟ ᱫᱚ ᱵᱟᱹᱱᱩᱜ ᱟᱠᱟᱫᱟ᱾
ᱟᱨ ᱠᱷᱟᱫᱟᱱ ᱵᱚᱞᱛᱮ ᱪᱮᱫ ᱠᱷᱟᱫᱟᱱ?
ᱠᱷᱟᱫᱟᱱ ᱵᱚᱞᱛᱮ ᱡᱟᱦᱟᱸ ᱠᱚ ᱠᱚ ᱞᱟ ᱠᱟᱜᱼᱟ ᱵᱟᱝ᱾ ᱵᱷᱤᱛᱤᱨ ᱨᱮ ᱚᱱᱟ ᱠᱚᱭᱞᱟ ᱠᱚᱠᱚ ᱯᱟᱸᱡᱟᱭᱟ, ᱚᱱᱟ ᱞᱟ ᱠᱟᱛᱮ ᱠᱚ ᱡᱟᱦᱟᱸ ᱠᱚ ᱦᱳᱭ᱾ ᱟᱚᱢᱟᱜ ᱫᱚ ᱠᱚᱭᱞᱟ ᱠᱚ ᱞᱟᱣ ᱠᱟᱫᱟ᱾ ᱞᱟᱜ ᱠᱟᱛᱮᱜ ᱪᱟᱵᱟᱣ ᱟᱠᱟᱱᱟ, ᱦᱚᱭᱛᱚ ᱠᱟᱹᱴᱤᱡ ᱧᱚᱜ ᱜᱮᱭᱟ ᱚᱸᱰᱮ ᱫᱟᱜ ᱠᱚᱢᱵᱟᱣᱱᱟ ᱛᱟᱦᱚᱞᱮ ᱚᱸᱰᱮ ᱜᱮ ᱟᱫᱚᱢ ᱦᱚᱲ ᱫᱚᱠᱚ ᱯᱟᱭᱨᱟᱜ ᱛᱟᱦᱮᱱᱟ, ᱛᱩᱯᱩ ᱵᱟᱲᱟᱜ ᱛᱟᱦᱮᱱᱟ ᱠᱚ ᱟᱨᱠᱤ᱾ ᱱᱟᱹᱭ ᱦᱚᱸ ᱥᱩᱨ ᱨᱮᱜᱮ ᱦᱮᱱᱟᱜ ᱟᱠᱟᱫᱟ᱾ ᱛᱚ ᱟᱯᱮ ᱥᱮᱫ ᱫᱚ ᱱᱟᱹᱭ ᱠᱚᱫᱚ ᱦᱮᱱᱟᱜ ᱠᱟᱫᱟ ᱥᱩᱨ ᱠᱚᱨᱮ?
ᱟᱫᱚ ᱱᱟᱹᱭ ᱵᱚᱞᱛᱮ ᱫᱚ ᱱᱟᱹᱭ ᱫᱚ ᱥᱩᱨ ᱨᱮᱫᱚ ᱵᱟᱹᱱᱩᱜᱼᱟ᱾ ᱜᱟᱰᱟ ᱦᱚᱸ ᱢᱟᱱᱮ ᱥᱩᱨ ᱨᱮᱫᱚ ᱵᱚᱱᱜᱼᱟ, ᱢᱚᱴᱟᱢᱩᱴᱤ ᱥᱩᱨᱜᱮ ᱟᱫᱚ᱾ ᱦᱮᱸ ᱱᱟᱹᱭ ᱜᱟᱰᱟ ᱵᱟᱹᱱᱩᱜ ᱨᱮᱦᱚᱸ ᱪᱮᱫᱟᱜ ᱫᱟᱜ ᱠᱚᱛᱮ ᱫᱚ ᱵᱟᱞᱮ ᱚᱥᱩᱵᱤᱫᱟᱜᱼᱟ ᱟᱞᱮ ᱢᱟᱱᱮ ᱵᱤᱨ ᱨᱮᱭᱟᱜ ᱡᱟᱦᱟᱸᱢ ᱞᱮᱹᱭ ᱠᱮᱫ ᱫᱚ ᱫᱚᱥ ᱠᱩᱲᱤ ᱢᱤ ᱠᱤᱞᱳᱢᱤᱴᱟᱨ ᱟᱯᱮ ᱵᱤᱨ ᱮᱸ ᱯᱮ ᱪᱟᱞᱟᱜᱼᱟ ᱥᱟᱦᱟᱱ ᱥᱟᱠᱟᱢ ᱟᱹᱜᱩ, ᱟᱞᱮ ᱫᱚ ᱫᱚᱥ ᱠᱩᱲᱤ ᱠᱤᱞᱳᱢᱤᱴ ᱠᱷᱚᱱ ᱦᱚᱸ ᱛᱟᱦᱚᱞᱮ ᱵᱤᱨ ᱨᱮᱱᱟᱜ ᱫᱟᱜ ᱯᱩᱨᱟᱹ ᱟᱹᱛᱩ ᱦᱤᱡᱩᱜᱼᱟ ᱱᱚᱛᱮ ᱟᱨᱠᱤ, ᱛᱟᱦᱞᱮ ᱢᱤᱜ ᱜᱷᱟᱹᱲᱤ ᱛᱮᱜᱮ ᱱᱚᱸᱰᱮ
ᱦᱩᱸ ᱛᱟᱦᱚᱞᱮ ᱵᱟᱦᱟ ᱥᱚᱨᱦᱟᱭ ᱵᱟᱦᱟ ᱥᱚᱨᱦᱟᱭ ᱠᱚᱫᱚ ᱡᱟᱦᱟᱸᱭ ᱯᱮᱲᱟ ᱠᱚᱠᱚ ᱦᱤᱡᱩᱜᱼᱟ ᱟᱯᱮᱴᱷᱮᱜ ᱩᱱᱠᱩ ᱫᱚ ᱟᱹᱰᱤ ᱟᱭᱢᱟ ᱥᱩᱵᱤᱫᱷᱟ ᱠᱚ ᱧᱟᱢᱟ ᱾ ᱪᱮᱥᱴᱟᱭᱟ ᱥᱟᱨᱡᱚᱢ ᱵᱤᱨ ᱠᱩ ᱫᱟᱹᱛᱟᱹᱱᱤ ᱠᱚ ᱯᱮᱴᱮᱡ ᱟᱹᱜᱩ ᱠᱮᱜ ᱜᱤ ᱥᱟᱨᱡᱚᱢ ᱥᱟᱠᱟᱢ ᱠᱚᱠᱚ ᱤᱫᱤ ᱛᱚᱨᱟᱭᱟ ᱵᱟᱠᱷᱟᱡ ᱵᱟᱝᱢᱟ ᱟᱯᱮ ᱜᱮᱯᱮ ᱯᱮᱴᱮᱡ ᱠᱮᱜ ᱜᱮ ᱟᱨᱯᱮ ᱤᱫᱤ ᱦᱚᱴᱚ ᱠᱟᱜᱼᱟ ᱯᱮᱲᱟ ᱦᱚᱲ ᱴᱷᱮᱜ ᱚᱱᱠᱟ ᱦᱚᱸ ᱦᱩᱭᱩᱜ ᱜᱮᱭᱟ ᱥᱮ?
ᱦᱮᱸ ᱚᱱᱠᱟ ᱦᱩᱭᱩᱜ ᱜᱮ, ᱦᱮᱸ ᱢᱟᱱᱮ ᱱᱚᱝᱠᱟ ᱜᱮ ᱦᱟᱛᱚᱢ ᱛᱟᱠᱚ ᱠᱚ ᱦᱮᱡ ᱞᱮ ᱠᱷᱟᱱ ᱱᱩᱠᱩ ᱫᱚ ᱡᱟᱦᱟ ᱱᱚᱝᱠᱟ ᱱᱟᱢᱟᱞ ᱫᱤᱥᱚᱢ ᱥᱮᱜ ᱨᱮ ᱞᱮᱞᱮ ᱜᱚᱝ
ᱦᱩᱸ
ᱴᱟᱜ ᱠᱚ ᱛᱚᱳᱨᱮᱱ ᱱᱩᱠᱩ ᱦᱮᱡ ᱢᱟᱱᱮ ᱠᱚ ᱞᱟᱹᱭᱟ ᱠᱚ ᱥᱟ ᱠᱟᱢ ᱥᱟᱦᱟᱱ ᱱᱩᱠᱩ ᱢᱟᱱᱮ, ᱫᱟᱹᱛᱟᱹᱱᱤ ᱥᱟ- ᱥᱟᱨᱡᱚᱢ ᱥᱟᱠᱟᱢ ᱫᱚ ᱠᱚ ᱤᱫᱤ ᱫᱟᱨᱟᱭᱟ ᱾
ᱦᱩᱸ ᱦᱩᱸ ᱦᱩᱸ ᱡᱟᱦᱟᱸᱱᱟᱜ ᱡᱟᱦᱟᱸᱱᱟᱜ ᱤᱭᱟᱹ ᱵᱟᱦᱟ ᱠᱚᱨᱮ ᱦᱚᱸ ᱟᱹᱰᱤ ᱟᱭᱢᱟ ᱯᱮ ᱥᱩᱵᱤᱫᱟᱣ ᱠᱟᱱᱟ ᱚᱸᱰᱮ ᱵᱤᱥᱤ ᱥᱟᱹᱜᱤᱱ ᱦᱚᱸ ᱪᱟᱞᱟᱣ ᱵᱟᱝ ᱦᱩᱭᱩᱜ ᱠᱟᱱ ᱛᱟᱯᱮᱭᱟ᱾
ᱩᱦᱩᱸᱜ ᱩᱦᱩᱸᱜ ᱩᱦᱩᱸᱜ ᱟᱪᱪᱷᱟ ᱛᱟᱦᱚᱞᱮ ᱟᱯᱮ ᱫᱤᱥᱚᱢ ᱫᱚ ᱦᱚᱸᱜᱼᱚᱭ ᱡᱮ ᱵᱤᱨ ᱠᱚᱢ ᱞᱟᱹᱭᱫᱟ ᱵᱟᱹᱱᱩᱜᱼᱟ ᱛᱟᱦᱚᱞᱮ ᱚᱝᱠᱟ ᱥᱟᱦᱟᱱ ᱠᱚᱫᱚ ᱪᱮᱜ ᱠᱚᱯᱮ ᱵᱮᱵᱚᱦᱟᱨ ᱜᱮᱭᱟ?
ᱥᱟᱦᱟᱱ ᱫᱚ ᱱᱤᱛᱮ ᱫᱚᱠᱚ ᱨᱭᱟᱹᱭ ᱛᱟᱦᱮᱱᱟ ᱰᱳᱸᱵᱳᱠ ᱛᱟᱦᱮᱱᱟ ᱠᱚ᱾ ᱰᱳᱸᱵᱳᱜ ᱢᱟᱱᱮᱢ ᱵᱩᱡ ᱛᱟᱦᱮᱱ ᱜᱮᱭᱟ?
ᱦᱟᱱᱮ ᱜᱚᱭᱴᱟ ᱜᱚᱭᱴᱟ ᱠᱚ ᱰᱳᱸᱵᱳᱜᱼᱟ?
ᱦᱮᱸ ᱜᱚᱭᱴᱷᱟ ᱢᱟ ᱦᱮᱱᱟᱜ ᱜᱮᱭᱟ ᱟᱨ ᱢᱤᱫᱴᱮᱱ ᱱᱚᱛᱮ ᱰᱩᱸᱵᱩᱜ ᱠᱚ ᱢᱮᱛᱟᱜᱼᱟ ᱚᱱᱟ ᱫᱚ ᱢᱟᱱᱮ ᱜᱳᱞ ᱧᱚᱜ ᱠᱚ ᱛᱷᱚᱲᱟ ᱠᱚ ᱰᱩᱸᱵᱩᱜᱼᱟ ᱚᱱᱟ ᱦᱚᱸ ᱡᱩᱞᱩᱜᱼᱟ ᱥᱟᱦᱟᱱ ᱞᱮᱠᱟ᱾
ᱢᱟᱱᱮ ᱪᱮᱫ ᱠᱚ ᱰᱳᱵᱳᱜᱼᱟ?
ᱢᱟᱱᱮ ᱢᱤᱫᱴᱮᱜ ᱡᱟᱦᱟᱸ ᱚᱱᱟ ᱠᱚᱭᱞᱟ ᱛᱟᱦᱮᱱᱟ ᱡᱟᱦᱟᱸ ᱴᱷᱮᱜ ᱦᱳᱭᱥᱮ
ᱦᱮᱸ
ᱡᱟᱦᱟᱸᱴᱷᱮᱜ ᱢᱤᱫᱴᱮᱜ ᱠᱚᱭᱞᱟ ᱦᱮᱱᱟᱜ ᱠᱟᱫᱟ ᱦᱮᱸ ᱠᱚᱭᱞᱟ ᱫᱚᱠᱚ ᱨᱟᱠᱟᱵ ᱠᱟᱫᱟ ᱢᱟᱱᱮ ᱠᱚᱭᱞᱟ ᱫᱚ ᱵᱟᱹᱱᱩᱜ ᱠᱟᱫᱟ ᱡᱟᱦᱟᱸ ᱚᱱᱟ ᱯᱚᱥᱮ ᱠᱚᱨᱮᱱᱟᱜ ᱦᱟᱥᱟ ᱠᱩ ᱛᱟᱦᱮᱱᱟ ᱥᱮ ᱡᱟᱦᱟᱸ ᱢᱟᱱᱮ ᱠᱚᱭ ᱦᱟᱥᱟ ᱠᱚ ᱛᱟᱦᱮᱱᱟ ᱚᱱᱟ ᱦᱟᱥᱟ ᱠᱚᱠᱚ ᱤᱫᱤᱭᱟ ᱚᱱᱟ ᱦᱟᱥᱟ ᱠᱚ ᱚᱱᱟ ᱦᱟᱥᱟ ᱤᱫᱤ ᱠᱟᱛᱮᱜ ᱩᱱᱠᱩ ᱫᱟᱜ ᱠᱚ ᱞᱟᱜᱟᱣᱟᱜ ᱜᱮᱭᱟ ᱦᱟᱥᱟ ᱨᱮ ᱟᱨ ᱚᱱᱟᱜᱮ ᱜᱳᱞ ᱧᱚᱜ ᱠᱚ ᱰᱩᱸᱵᱩᱜᱼᱟ ᱟᱨ ᱚᱱᱟᱜᱮ ᱨᱚᱦᱚᱲᱮᱱ ᱜᱮ ᱚᱱᱟ ᱠᱚ ᱥᱤᱛᱩᱝ ᱨᱮᱠᱚ ᱛᱟᱥᱮ ᱠᱟᱜ ᱯᱷᱤᱨ ᱚᱱᱟ ᱥᱤᱛᱩᱝ ᱨᱮ ᱛᱟᱥᱮ ᱠᱟᱛᱮᱜ ᱠᱚ ᱨᱚᱦᱚᱲ ᱠᱮᱜ ᱜᱮ ᱯᱷᱤᱨ ᱚᱱᱟᱜᱮ ᱠᱚ ᱰᱩᱸᱵᱩᱜ ᱠᱮᱜ ᱜᱤ ᱜᱳᱞ ᱜᱳᱞ ᱠᱚ ᱤᱭᱟᱹ ᱠᱟᱜᱼᱟ ᱥᱤᱛᱩᱝ ᱨᱮᱠᱚ ᱛᱟᱥᱮ ᱠᱟᱜᱼᱟ ᱚᱱᱟᱜᱮ ᱨᱚᱦᱚᱲᱮᱱ ᱜᱮ ᱨᱚᱦᱚᱲ ᱠᱟᱱ ᱥᱮ ᱜᱮ ᱡᱩᱞᱮᱱ ᱜᱮ ᱠᱷᱟᱡ ᱡᱚᱠᱷᱚᱱ ᱪᱩᱞᱦᱟᱹ ᱠᱚ ᱫᱷᱚᱨᱟᱣᱟ ᱛᱚᱠᱷᱚᱱ ᱱᱟᱥᱮᱱᱟᱜ ᱠᱮᱨᱳᱥᱤᱱ ᱠᱚ ᱫᱩᱞᱟᱜ ᱜᱮᱭᱟ, ᱵᱟᱠᱷᱟᱡ ᱡᱟᱦᱟᱱᱟᱜ ᱜᱚᱭᱴᱷᱟ ᱛᱮᱱᱟᱜ ᱜᱚᱭᱴᱷᱟ ᱛᱮᱱᱟᱜ ᱨᱮ ᱠᱮᱨᱳᱥᱤᱱᱮ ᱫᱩᱞᱟᱜ ᱜᱤ ᱯᱷᱤᱨ ᱚᱱᱟ ᱯᱷᱤᱨ ᱛᱟᱯᱚᱨᱮ ᱰᱩᱸᱵᱩᱜ ᱮ ᱥᱟᱢᱵᱟᱣ ᱠᱟᱛᱮᱜ ᱡᱩᱞᱮᱱ ᱜᱮ ᱱᱚᱝᱠᱟ ᱾
ᱦᱮᱸ ᱦᱮᱸ ᱵᱩᱡᱽ ᱠᱟᱹᱫᱟᱹᱧ ᱦᱮᱸ ᱟᱫᱚ ᱪᱤᱠᱟᱹᱜ ᱠᱟᱱᱟ ᱱᱚᱣᱟ ᱟᱫᱚ ᱡᱮᱢᱚᱱ ᱟᱹᱰᱤ ᱫᱤᱥᱚᱢ ᱚᱠᱟᱞᱮᱠᱟᱱ ᱫᱤᱥᱚᱢ ᱠᱟᱱᱟ ᱚᱱᱠᱟ ᱞᱮᱠᱟᱱ ᱜᱮ ᱟᱠᱚ ᱠᱚ ᱡᱚᱜᱟ ᱡᱮᱢᱚᱱ ᱟᱞᱮ ᱫᱤᱥᱚᱢ ᱫᱚ ᱵᱤᱨ ᱫᱤᱥᱚᱢ
ᱟᱞᱮ ᱫᱚ ᱧᱮᱞ ᱢᱮ ᱯᱟᱞᱟ ᱧᱩᱨᱩᱜ ᱨᱮᱦᱚᱸ ᱯᱟᱞᱟ ᱫᱚ ᱵᱟᱠᱚ ᱦᱟᱹᱨ ᱛᱟᱞᱮᱭᱟ ᱵᱤᱥᱤ ᱢᱟᱱᱮ ᱥᱟᱦᱟᱱ ᱠᱚᱜᱮ ᱵᱤᱥᱤ ᱠᱚ ᱯᱟᱸᱡᱟ ᱵᱟᱲᱟᱭᱟ᱾ ᱡᱮᱢᱚᱱ ᱱᱟᱢᱟᱞ ᱫᱤᱥᱚᱢ ᱱᱟᱢᱟᱞ ᱫᱤᱥᱚᱢ ᱫᱚ ᱠᱟᱹᱴᱤᱡ ᱯᱟᱞᱟ ᱠᱚᱠᱚ ᱧᱟᱢ ᱞᱮᱠᱷᱟᱱ ᱯᱟᱞᱟ ᱠᱚᱠᱚ ᱡᱚᱜ ᱵᱟᱲᱟᱭᱟ ᱛᱟᱨᱯᱚᱨ ᱚᱱᱮ ᱛᱤᱱᱢᱤᱧ ᱠᱚ ᱛᱩᱲᱤ ᱠᱚ ᱚᱱᱟ ᱠᱚᱨᱮ ᱱᱟᱜ ᱵᱟᱫᱟᱢ ᱱᱟᱜ ᱰᱟᱴᱟ ᱠᱚᱠᱚ ᱫᱚᱦᱚ ᱠᱟᱛᱮᱫ ᱚᱱᱟ ᱠᱚᱜᱮ ᱠᱚ ᱪᱟᱥᱟ᱾ ᱢᱟᱱᱮ ᱤᱭᱟᱹ ᱭᱟᱠᱚ ᱟᱨᱠᱤ ᱤᱥᱤᱱ ᱵᱟᱥᱟᱝ ᱟᱠᱚ᱾
ᱤᱧ ᱫᱚ ᱤᱭᱟᱹ ᱛᱮᱦᱚᱧ ᱧᱮᱞ ᱠᱟᱜ ᱠᱚᱣᱟ ᱥᱟᱦᱟᱱ ᱤᱫᱤ ᱦᱚᱧ ᱧᱮᱞ ᱠᱟᱜ ᱠᱚᱣᱟ ᱢᱟᱱᱮ ᱟᱨ ᱡᱟᱦᱟᱸᱢ ᱞᱟᱹᱭ ᱠᱮᱜ ᱯᱟᱞᱦᱟ ᱚᱱᱟ ᱦᱚᱸᱭ ᱧᱮᱞ ᱠᱟᱜ ᱠᱚᱣᱟ ᱢᱟᱱᱮ ᱡᱚᱜ ᱥᱟᱢᱴᱟᱣ ᱠᱮᱜ ᱠᱚ ᱟᱨ ᱢᱤᱫᱴᱟᱝ ᱵᱚᱥᱛᱟ ᱞᱮᱠᱟᱱᱟᱜ ᱨᱮᱠᱚ ᱥᱟᱢᱵᱟᱣ ᱠᱮᱜ ᱜᱮ ᱟᱨ ᱠᱚ ᱤᱫᱤ ᱠᱮᱜ ᱜᱮ᱾
ᱦᱩᱸ, ᱦᱩᱸ ᱦᱩᱸ᱾
ᱟᱫᱚ ᱢᱮᱱ ᱫᱟᱠᱚ ᱥᱟᱠᱟᱢ ᱤᱫᱤ ᱠᱟᱛᱮ ᱚᱱᱟ ᱡᱟᱦᱟᱸ ᱨᱚᱦᱚᱲ ᱥᱟᱠᱟᱢ ᱠᱚ ᱤᱫᱤᱭᱮᱫᱟ ᱚᱱᱟ ᱛᱮᱫᱚ ᱩᱱᱟᱹᱜ ᱵᱟᱝ ᱤᱭᱟᱹᱜ ᱠᱟᱱ ᱛᱟᱠᱚᱣᱟ ᱥᱮ ᱟᱫᱚ ᱡᱟᱹᱥᱛᱤ ᱜᱮ ᱥᱟᱦᱟᱱ ᱠᱚᱠᱚ ᱤᱫᱤᱭᱮᱫᱟ᱾
ᱦᱮᱸ ᱟᱫᱚ ᱢᱟᱱᱮ ᱟᱢ ᱫᱩᱲᱩᱵ ᱠᱟᱛᱮ ᱤᱥᱤᱱ ᱦᱩᱭᱩᱜ ᱛᱟᱢᱟ ᱠᱟᱨᱚᱱ ᱱᱚᱣᱟ ᱫᱚ ᱮᱸ ᱥᱟ ᱥᱟᱠᱟᱢᱮᱢ ᱴᱷᱮᱠᱟᱣ ᱟᱫᱟ ᱟᱲᱤᱡ ᱮᱱᱟ ᱠᱤᱱᱛᱩ ᱢᱮᱱᱠᱷᱟᱱ ᱟᱸ ᱡᱩᱫᱤ ᱥᱟᱦᱟᱱ ᱠᱷᱟᱱ ᱫᱚ ᱟᱢ ᱴᱷᱮᱠᱟᱣ ᱠᱟᱫᱟᱢ ᱡᱟᱦᱟᱱᱟᱜ ᱮᱢ ᱠᱟᱹᱢᱤ ᱫᱟᱲᱮᱭᱟᱜᱼᱟ ᱚᱱᱠᱟ ᱟᱨᱠᱤ᱾
ᱦᱳᱭ᱾ ᱟᱨ ᱡᱩᱞ ᱦᱚᱸ ᱡᱟᱹᱥᱛᱤ ᱜᱷᱟᱲᱤᱡ ᱡᱩᱞᱩᱜᱼᱟ ᱚᱱᱟ ᱫᱚ ᱴᱷᱤᱠ ᱜᱮᱭᱟ᱾
ᱟᱨ ᱥᱟᱠᱟᱢ ᱫᱚ ᱢᱤᱫ ᱫᱷᱟᱣ ᱛᱮ ᱪᱷᱟᱭ ᱜᱚᱫ ᱮᱱ ᱜᱮ ᱴᱷᱮᱠᱟᱣ ᱠᱮᱜ ᱜᱮᱢ ᱦᱟᱱᱮ ᱡᱩᱞ ᱮᱱ ᱜᱮ ᱫᱷᱟᱹᱣ ᱫᱷᱟᱹᱣ ᱟᱫᱚ ᱤᱭᱟᱹᱭᱮᱱ ᱜᱮ᱾
ᱦᱩᱸ᱾